ᱟᱸᱡᱚᱢᱚᱜ ᱠᱟᱱᱟ?
ᱦᱮᱸ ᱟᱵᱮᱱᱟᱜ ᱟᱲᱟᱝ ᱟᱸᱡᱚᱢᱚᱜ ᱠᱟᱱ ᱜᱮᱭᱟ᱾ ᱟᱹᱞᱤᱧᱟᱜ ᱪᱮᱫ ᱞᱮᱠᱟ ᱟᱸᱚᱢᱚᱜ ᱠᱟᱱᱟ ᱟᱲᱟᱝ ᱠᱚ?
ᱦᱳᱭ ᱦᱳᱭ, ᱱᱟᱯᱟᱭ ᱜᱮ ᱵᱷᱟᱜᱤ ᱛᱮᱜᱮ ᱟᱸᱡᱚᱢᱚᱜ ᱠᱟᱱᱟ᱾ ᱛᱚ ᱱᱮᱴᱣᱟᱨᱠ ᱰᱤᱥᱴᱟᱨᱵ ᱫᱟᱭ ᱛᱚ ᱢᱟᱡᱷᱮ ᱢᱟᱡᱷᱮ ᱚᱱᱟ ᱠᱷᱟᱹᱛᱤᱨ ᱛᱮᱜᱮ᱾
ᱟᱪᱪᱷᱟ ᱟᱹᱞᱤᱧᱟᱜ ᱰᱤᱥᱴᱟᱵᱽ ᱫᱟ?
ᱵᱟ ᱵᱟ ᱱᱤᱛᱚᱜ ᱫᱚ ᱵᱟᱝ ᱰᱤᱥᱴᱟᱵ ᱚᱜ ᱠᱟᱱ ᱜᱮᱭᱟ
ᱟᱪᱪᱷᱟ ᱦᱟᱸ ᱚᱠᱟ ᱚᱠᱟ ᱥᱚᱢᱳᱭ ᱦᱟᱸᱜ ᱚᱝᱠᱟ ᱰᱤᱥᱴᱟᱵ ᱦᱩᱭᱩᱜ ᱜᱮᱭᱟ ᱟᱫᱚ ᱪᱮᱫ ᱞᱮᱠᱟ ᱢᱮᱱᱟᱜ ᱵᱟᱲᱟ ᱯᱮᱭᱟ ᱛᱚᱵᱮ?
ᱦᱳᱭ ᱜᱚᱝᱠᱮ ᱱᱟᱯᱟᱭ ᱜᱮ ᱟᱹᱵᱤᱱ ᱪᱮᱜ ᱠᱟ ᱢᱮᱱᱟᱜ ᱵᱤᱱᱟ? ᱞᱤᱭ ᱵᱤᱱ
ᱟᱹᱞᱤᱧ ᱦᱚᱸ ᱱᱚᱜᱼᱚᱭ ᱱᱤᱛ ᱦᱟᱹᱵᱤᱡ ᱫᱚ ᱱᱟᱯᱟᱭ ᱜᱮ ᱢᱮᱱᱟᱜ ᱞᱤᱧᱟᱹ ᱟᱫᱚ ᱟᱞᱮ ᱥᱮᱜ ᱢᱟ ᱮᱠᱟᱞ ᱟᱹᱰᱤᱜᱮ ᱜᱚᱨᱚᱢ ᱵᱩᱡᱷᱟᱹᱜ ᱠᱟᱱ ᱛᱤᱦᱤᱧ ᱢᱟ ᱟᱹᱰᱤ ᱥᱤᱛᱩᱝ ᱚᱠᱟ ᱞᱮᱠᱟ ᱪᱚ ᱜᱷᱩᱴ ᱜᱷᱩᱴ ᱥᱤᱛᱩᱝ, ᱟᱪᱪᱷᱟ ᱟᱯᱮ ᱥᱮᱫ ᱱᱚᱛᱮ ᱫᱟᱜ ᱡᱟᱹᱲᱤ ᱠᱚ ᱪᱮᱫ ᱞᱮᱠᱟ?
ᱵᱟᱝ ᱜᱚᱝᱠᱮ ᱫᱟᱜ ᱠᱚᱫᱚ ᱟᱹᱰᱤ ᱫᱤᱱ ᱠᱷᱚᱱ ᱜᱮ ᱫᱟᱜ ᱠᱚᱫᱚ ᱵᱟᱝ ᱡᱚᱨᱚ ᱟᱠᱟᱟᱭ ᱟᱨ ᱥᱤᱛᱩᱝ ᱫᱚ ᱛᱮᱦᱤᱧ ᱫᱚ ᱫᱚᱢᱮ ᱜᱮ ᱵᱟᱹᱲᱛᱤᱭᱮᱫᱟᱭ ᱜᱚᱨᱚᱢ ᱦᱚᱸ ᱟᱥᱚᱞ ᱵᱟᱝ ᱦᱚᱭ ᱫᱟᱭ ᱦᱚᱭ, ᱫᱟᱜ ᱫᱟᱭ ᱡᱮ ᱚᱱᱟ ᱠᱷᱟᱹᱛᱤᱨ ᱛᱮᱜᱮ ᱥᱤᱛᱩᱝ ᱮ ᱵᱟᱹᱲᱛᱤᱭᱮᱫᱟᱭ
ᱦᱩᱸ
ᱦᱳᱭ ᱜᱚᱝᱠᱮ
ᱟᱹᱰᱤ ᱱᱟᱯᱟᱭ ᱚᱝᱠᱟᱜ ᱜᱮ ᱟᱞᱮᱥᱮᱜ ᱦᱚᱸ ᱱᱚᱜᱼᱚᱭ ᱟᱹᱰᱤᱜᱤ ᱜᱚᱨᱚᱢ ᱵᱩᱡᱷᱟᱹᱜ ᱠᱟᱱᱟ ᱟᱨ ᱫᱟᱜᱽ ᱫᱚ ᱟᱹᱣᱨᱤ ᱜᱮ ᱫᱟᱜᱽ-ᱟ ᱦᱚᱞᱟ ᱢᱟᱫᱷᱮᱨ ᱠᱷᱚᱡ ᱪᱮᱜ ᱜᱤ ᱟᱹᱣᱨᱤ ᱫᱟᱜᱽ-ᱟᱭ ᱠᱷᱟᱹᱞᱤ ᱜᱚᱨᱚᱢ ᱟᱨ ᱜᱚᱨᱚᱢ ᱜᱮ ᱵᱩᱡᱷᱟᱹᱜ ᱠᱟᱱᱟ᱾
ᱦᱳᱭ ᱜᱚᱝᱠᱮ ᱱᱚᱛᱮ ᱦᱚᱸ ᱚᱝᱠᱟᱱ ᱜᱮ᱾ ᱯᱟᱝᱠᱷᱟ ᱞᱟᱛᱟᱨ ᱠᱚᱨᱮ ᱫᱩᱲᱩᱵ ᱦᱩᱭ ᱠᱟᱱᱟ᱾
ᱟᱪᱪᱷᱟ, ᱪᱟᱥ-ᱵᱟᱥ ᱢᱮᱱ ᱠᱟᱛᱮ ᱫᱚ ᱚᱱᱟ ᱟᱯᱷᱚᱨ ᱠᱚᱫᱚ ᱦᱩᱭ ᱵᱟᱲᱟᱭᱮᱱᱟ ᱦᱩᱲᱩ ᱟᱯᱷᱚᱨ ᱠᱚᱫᱚ?
ᱜᱚᱝᱠᱮ ᱟᱹᱨᱤ ᱮᱠᱷᱚᱱᱳ ᱛᱚᱞᱟ ᱜᱤᱰᱤ ᱠᱚᱫᱚ ᱟᱹᱣᱨᱤᱜᱮ ᱦᱩᱭᱩᱜᱼᱟ᱾ ᱟᱫᱚ ᱠᱟᱹᱴᱤᱡ ᱵᱤᱞᱚᱢᱚᱜᱼᱟ ᱟᱨ ᱠᱤᱪᱷᱩ ᱫᱤᱱᱟᱜ
ᱟᱞᱮ ᱥᱮᱝ ᱢᱟ ᱱᱚᱜ-ᱚᱭ ᱜᱤᱰᱤ ᱠᱟᱛᱮ ᱡᱟᱱᱟᱢ ᱵᱟᱲᱟᱭᱮᱱᱟ ᱢᱮᱛᱟᱜ ᱢᱮ ᱞᱟᱹᱴᱩ ᱞᱟᱹᱴᱩ ᱡᱟᱱᱟᱢ ᱵᱟᱲᱟᱭᱮᱱᱟ ᱟᱫᱚ ᱢᱮᱛᱟᱜ ᱢᱮ ᱱᱤᱛ ᱦᱚᱸ ᱰᱩᱵᱟᱹ ᱞᱮᱠᱷᱟᱡ ᱫᱚ ᱯᱮᱥᱮᱜ ᱮᱦᱚᱵᱚᱜ ᱦᱩᱭᱩᱜᱼᱟ ᱦᱩᱲᱩ ᱨᱚᱦᱚᱭ ᱥᱮᱫ ᱜᱮ
ᱚ ᱟᱪᱪᱷᱟ ᱟᱪᱪᱷᱟ ᱦ ᱱᱟᱯᱟᱭ ᱜᱮ ᱜᱚᱢᱠᱮ ᱟᱣᱨᱤᱨ ᱮᱨᱜᱮᱭᱟ? ᱟᱹᱣᱨᱤ ᱟᱨᱠᱤ ᱟᱣᱨᱤ ᱠᱚ ᱮᱨᱟ ᱜᱚᱝᱠᱮ ᱟᱫᱚ ᱫᱟᱜᱽ ᱫᱚ ᱟᱫᱚ ᱚᱝ ᱠᱟ ᱫᱚ ᱪᱟᱥ ᱠᱟᱹᱢᱤ ᱞᱟᱹᱜᱤᱫ ᱫᱚ ᱟᱫᱚ ᱩᱱᱟᱹᱜ ᱫᱚ ᱚᱥᱩᱵᱤᱫᱷᱟ ᱫᱚ ᱵᱟᱝ ᱛᱚ᱾ ᱟᱫᱚ ᱚᱱᱟ ᱠᱷᱟᱹᱛᱤᱨ ᱛᱮ ᱟᱫᱚ ᱵᱤᱞᱚᱢ ᱫᱟᱠᱚ ᱟᱫᱚ ᱢᱤᱱᱤ ᱠᱚ ᱥᱟᱢᱢᱟᱨᱥᱟᱞ ᱠᱚ ᱢᱮᱱᱟᱜ ᱜᱮᱭᱟ ᱟᱭᱢᱟ ᱟᱨ ᱯᱩᱠᱷᱨᱤ ᱠᱚᱦᱚᱸ ᱟᱭᱢᱟ ᱢᱮᱱᱟᱜ ᱜᱮᱭᱟ᱾ ᱦᱳᱭ ᱚᱱᱟ ᱠᱷᱟᱹᱛᱤᱨ ᱛᱮ ᱟᱫᱚ ᱵᱤᱞᱚᱢ ᱫᱟᱠᱚ ᱠᱟᱹᱴᱤᱡ ᱟᱫᱚ, ᱟᱫᱚ ᱦᱳᱭ ᱛᱚᱞᱟ ᱠᱚᱫᱚ ᱜᱤᱲᱤ ᱫᱚ ᱜᱤᱲᱤ ᱠᱟᱫᱟ ᱠᱚ ᱟᱛᱳ ᱠᱚᱨᱮᱱ ᱫᱟᱫᱟ ᱠᱚ ᱠᱚᱛᱮᱠ ᱟᱫᱚ ᱟᱞᱮᱫᱚ ᱮᱠᱷᱚᱱᱳ ᱟᱣᱨᱤ ᱞᱮ ᱜᱤᱲᱤᱭᱟ ᱟᱨ ᱟᱨᱠᱤ᱾
ᱟᱪᱪᱷᱟ ᱟᱪᱪᱷᱟ ᱟᱞᱮᱥᱮᱜ ᱱᱚᱣᱟ ᱟᱹᱰᱤ ᱡᱟᱹᱥᱛᱤᱧ ᱧᱮᱞ ᱫᱟ ᱱᱮᱛᱟᱨ ᱠᱟᱛᱜ ᱜᱟᱹᱭ ᱰᱟᱝᱨᱟ ᱠᱟᱰᱟ ᱱᱟᱦᱮᱞ ᱛᱮ ᱵᱟᱠᱚ ᱥᱤᱭᱟᱹᱜ ᱠᱟᱱᱟ᱾ ᱡᱟᱹᱥᱛᱤ ᱠᱟᱭᱛᱮ ᱦᱟᱸᱜ ᱚᱱᱟ ᱴᱨᱟᱠᱴᱟᱨ ᱜᱮᱠᱚ ᱡᱟᱹᱥᱛᱤ ᱫᱚᱠᱚ ᱥᱤᱭᱟᱹᱜ ᱠᱟᱱᱟ ᱟᱪᱪᱷᱟ ᱟᱯᱮ ᱥᱮᱱᱟᱜ ᱦᱟᱸᱜ ᱠᱷᱚᱵᱚᱨ ᱚᱱᱛᱮᱱᱟᱜ ᱞᱟᱹᱭ ᱛᱞᱟᱝ ᱢᱮ ᱡᱮ ᱜᱟᱹᱰᱤ ᱛᱮ ᱡᱟᱹᱥᱛᱤ ᱠᱚ ᱥᱤᱭᱮᱜ ᱠᱟᱱᱟ ᱥᱮ ᱴᱮᱠᱴᱟᱨ ᱛᱮᱜᱮ ᱡᱥᱛᱤ? ᱢᱮᱱᱫᱟᱹᱧ ᱚᱱᱟ ᱜᱟᱹᱭ ᱠᱟᱰᱟ ᱱᱟᱦᱮᱞ ᱰᱟᱝᱨᱟ ᱱᱟᱦᱮᱞ ᱛᱮᱜᱤ ᱡᱟᱹᱥᱛᱤ? ᱥᱮ ᱜᱟᱹᱰᱤ ᱛᱮ ᱡᱟᱹᱥᱛᱤ?
ᱜᱚᱝᱠᱮ ᱟᱫᱚ ᱟᱞᱮ ᱱᱚᱣᱟ ᱟᱹᱛᱩ ᱠᱚᱨᱮ ᱫᱚ ᱟᱫᱚ ᱰᱟᱹᱝᱨᱤ ᱠᱚᱫᱚ ᱰᱟᱹᱝᱨᱤ ᱠᱚᱦᱚ ᱱᱮᱛᱟᱨ ᱫᱚ ᱟᱫᱚ ᱠᱚᱢ ᱪᱟᱵᱟ ᱠᱟᱱᱟ ᱠᱚ ᱡᱷᱚᱛᱚ ᱠᱚ ᱟᱠᱷᱨᱤᱧ ᱦᱟᱜ ᱠᱚᱣᱟ ᱟᱠᱷᱨᱤᱧᱮᱜ ᱠᱚᱣᱟ ᱠᱚ᱾ ᱟᱨ ᱱᱚᱶᱟ ᱪᱟᱥᱵᱟᱥ ᱠᱟᱹᱢᱤ ᱠᱚᱫᱚ ᱟᱫᱚ ᱜᱟᱹᱰᱤ ᱛᱮᱜᱮ ᱠᱚ ᱠᱚᱨᱟᱣ ᱫᱟᱠᱚ ᱚᱱᱟ ᱴᱨᱟᱠᱴᱟᱨ ᱛᱮᱠᱚ ᱥᱤ ᱦᱚᱪᱚᱭ ᱫᱟ ᱟᱻᱨ ᱢᱮ ᱦᱩᱲᱩ ᱫᱚ ᱟᱫᱚ ᱢᱥᱤᱱ ᱛᱮᱠᱚ ᱢᱮᱥᱤᱱ ᱦᱩᱲᱩ ᱫᱟᱞ ᱛᱮᱜᱮ ᱫᱟᱞ ᱦᱚᱪᱚᱭ ᱫᱟᱠᱚ ᱟᱨᱠᱤ ᱟᱫᱚ ᱰᱟᱝᱨᱤ ᱠᱚᱫᱚ ᱟᱫᱚ ᱟᱠᱷᱨᱤᱧ ᱠᱟᱛᱮᱜ ᱟᱨᱚᱦᱚᱸ ᱠᱚ ᱦᱟᱛᱟᱮᱫ ᱠᱚᱣᱟ ᱟᱨ ᱚᱝᱠᱟ ᱢᱟᱱᱮ ᱪᱟᱥ ᱠᱟᱹᱢᱤ ᱠᱚᱨᱮᱫᱚ ᱰᱟᱹᱝᱨᱤ ᱠᱚᱫᱚ ᱵᱟᱠᱚ ᱞᱟᱜᱟᱣ ᱠᱚᱣᱟ ᱱᱮᱛᱟᱨ ᱫᱚ
ᱦᱩᱸ
ᱦᱳᱭ
ᱟᱪᱪᱷᱟ ᱟᱹᱰᱤ ᱱᱟᱯᱟᱭ ᱟᱫᱚ ᱟᱞᱮ ᱥᱮᱫ ᱫᱚ ᱱᱚᱜᱼᱚᱭ ᱱᱮᱛᱟᱨ ᱦᱚᱸ ᱛᱷᱚᱲᱟ ᱛᱷᱚᱲᱟ ᱪᱟᱞᱟᱜ ᱠᱟᱱ ᱜᱮᱭᱟ ᱜᱟᱹᱭ, ᱰᱟᱝᱨᱟ, ᱠᱟᱰᱟ ᱠᱚᱦᱚᱸ ᱟᱹᱰᱤ ᱡᱟᱹᱥᱛᱤ ᱚᱱᱠᱟ ᱛᱮᱠᱚ ᱥᱤᱭᱮᱫ ᱠᱟᱱᱟ ᱚᱱᱟ ᱠᱚᱛᱮ ᱟᱫᱚ ᱚᱱᱠᱟ ᱫᱚ ᱵᱟᱝ ᱠᱟᱱᱟ ᱮᱠᱟᱞ ᱜᱮ ᱪᱟᱵᱟ ᱩᱛᱟᱹᱨ ᱟᱠᱟᱱᱟ ᱟᱫᱚ ᱜᱟᱹᱰᱤ ᱛᱮᱫᱚ ᱦᱟᱸᱜ ᱞᱟᱹᱴᱩ ᱞᱟᱹᱴᱩ ᱠᱷᱮᱛ ᱚᱠᱟ ᱫᱚ ᱦᱟᱸᱜ ᱢᱮᱱᱟᱜᱼᱟ᱾ ᱚᱱᱟ ᱨᱮᱫᱚ ᱜᱟᱹᱰᱤ ᱛᱮᱠᱚ ᱥᱤᱭᱮᱜ ᱠᱟᱱᱟ᱾ ᱟᱨ ᱚᱠᱟ ᱦᱟᱸᱜ ᱠᱟᱹᱴᱤᱡ ᱢᱟᱹᱴᱤᱡ ᱴᱟᱯᱨᱟ ᱴᱚᱯᱨᱟ ᱚᱠᱟ ᱠᱚᱨᱮ ᱠᱟᱪᱟ ᱠᱚᱪᱟ ᱠᱚᱨᱮ ᱦᱟᱸᱜ ᱢᱮᱱᱟᱜᱼᱟ ᱚᱱᱟ ᱫᱚ ᱡᱟᱹᱥᱛᱤ ᱜᱟᱹᱭ ᱰᱟᱝᱨᱟ ᱠᱚᱛᱮ ᱜᱮ ᱦᱟᱸᱜ ᱵᱚ ᱥᱤᱭᱮᱫᱟ ᱚᱱᱟ ᱠᱚ ᱠᱷᱮᱛ ᱫᱚ
ᱥᱤᱭ ᱫᱟᱠᱚ ᱱᱟᱦᱮᱞ ᱫᱤᱭᱮ ᱵᱟᱝ
ᱦᱮᱸ ᱟᱪᱪᱷᱟ ᱱᱮᱛᱟᱨ ᱠᱟᱛᱮ ᱱᱚᱣᱟ ᱦᱚᱸ ᱢᱤᱫ ᱵᱟᱨ ᱡᱟᱭ ᱜᱟ ᱨᱮᱧ ᱜᱚᱞᱯᱷᱚ ᱨᱟᱦᱚ ᱛᱮᱧ ᱵᱩᱡᱷᱟᱹᱣ ᱠᱟᱜᱼᱟ ᱥᱮ ᱮᱸ ᱧᱮᱞ ᱟᱠᱟᱫ ᱠᱚᱣᱟ ᱡᱮ ᱮᱨ ᱦᱩᱲᱩ ᱟᱹᱰᱤ ᱜᱟᱱ ᱠᱚ ᱨᱚᱦᱚᱭ ᱮᱫᱟ᱾ ᱟᱪᱪᱷᱟ ᱟᱯᱮ ᱥᱮᱫ ᱫᱚ ᱮᱨ ᱦᱩᱲᱩ ᱥᱮ ᱵᱚᱞᱮ ᱮᱨ ᱠᱟᱛᱮ ᱠᱚ ᱛᱩᱫ ᱫᱚᱦᱲᱟ ᱠᱟᱛᱮᱫ ᱫᱚᱲᱦᱟ ᱞᱚᱥᱚᱫ ᱠᱷᱮᱛ ᱨᱮᱠᱚ ᱨᱚᱦᱚᱭᱟ ᱚᱱᱠᱟ
ᱵᱟ ᱛᱩᱫ ᱵᱟᱲᱟ ᱠᱟᱛᱮᱫ ᱜᱮ ᱞᱚᱥᱚᱫ ᱠᱷᱮᱛ ᱨᱮ ᱠᱚ ᱨᱚᱦᱚᱭᱟ ᱜᱚᱝᱠᱮ ᱟᱞᱮ ᱱᱚᱛᱮ ᱫᱚ
ᱟᱪᱪᱷᱟ ᱟᱞᱮ ᱥᱮᱫ ᱦᱚᱸ ᱱᱚᱜᱼᱚᱭ ᱟᱹᱰᱤ ᱢᱚᱸᱪ ᱚᱱᱠᱟᱜ ᱜᱮ ᱚᱱᱟ ᱫᱚᱠᱚ ᱮᱨᱟ ᱟᱯᱷᱚᱨ ᱠᱟᱛᱮᱫ ᱯᱷᱤᱨ ᱚᱱᱟ ᱛᱩᱫ ᱠᱟᱛᱮᱫ ᱯᱷᱤᱨ ᱫᱚᱲᱦᱟ ᱦᱟᱸᱜ ᱚᱱᱟᱠᱚ ᱨᱚᱦᱚᱭᱟ᱾ ᱞᱚᱥᱚᱫ ᱠᱷᱮᱛ ᱨᱮ ᱟᱫᱚ ᱱᱚᱛᱮᱱᱟᱜ ᱤᱧ ᱫᱤᱥᱟᱹᱭᱮᱫᱟ ᱱᱚᱛᱮᱱᱟᱜ ᱫᱚ ᱟᱹᱰᱤ ᱠᱟᱡᱟᱠ ᱜᱮ ᱡᱷᱟᱲᱚᱜᱼᱟ ᱟᱞᱮ ᱥᱮᱱᱟᱜ ᱫᱚ ᱦᱟᱸᱜ ᱥᱮ ᱟᱯᱮ ᱥᱮᱱᱟᱜ ᱦᱚᱸ ᱟᱨ ᱵᱟᱹᱠᱤ ᱦᱟᱸᱜ ᱚᱠᱟᱴᱟᱜ ᱮᱨ ᱦᱩᱲᱩ ᱠᱟᱱᱟ ᱚᱱᱟᱫᱚ ᱯᱟᱥᱮᱡ ᱤᱱᱟᱹᱜ ᱫᱚ ᱵᱟᱝ ᱪᱷᱟᱲᱟ ᱦᱩᱭ ᱫᱟᱲᱮᱭᱟᱜᱼᱟ᱾
ᱦᱳᱭ ᱜᱚᱝᱠᱮ ᱟᱫᱚ ᱟᱫᱚ ᱵᱟᱹᱞᱤᱧ ᱟᱹᱞᱤᱧ ᱫᱚ ᱵᱟᱹᱞᱤᱧ ᱧᱮᱞ ᱟᱠᱟᱫᱟ ᱟᱞᱮ ᱱᱚᱣᱟ ᱥᱩᱨ ᱟᱹᱛᱩ ᱠᱚᱨᱮ ᱫᱚ ᱚᱱᱠᱟ ᱫᱚ ᱵᱟ ᱠᱚ ᱪᱟᱥ ᱵᱟᱲᱟᱭ ᱜᱮᱭᱟ ᱟᱫᱚ ᱟᱸᱡᱚᱢ ᱫᱚ ᱟᱸᱡᱚᱢ ᱵᱟᱲᱟ ᱠᱟᱫᱟ ᱞᱤᱧ ᱟᱹᱰᱤ ᱦᱚᱲ ᱴᱷᱮᱱ ᱠᱷᱚᱱᱜᱮ
ᱟᱪᱪᱷᱟ ᱱᱚᱣᱟ ᱫᱚ ᱦᱟᱸᱜ ᱚᱱᱠᱟᱱ ᱡᱟᱭᱜᱟ ᱨᱮ ᱚᱱᱠᱟᱱ ᱡᱟᱭᱜᱟ ᱨᱮ ᱦᱟᱸᱜ ᱠᱚ ᱤᱭᱟᱹᱭᱟ ᱚᱠᱟ ᱫᱚ ᱟᱹᱰᱤ ᱡᱟᱹᱥᱛᱤ ᱠᱚ ᱰᱩᱵᱟᱹᱜᱼᱟ᱾ ᱢᱮᱱ ᱠᱟᱛᱮᱫ ᱫᱚ ᱵᱚᱞᱮ ᱩᱱᱠᱩ ᱫᱚ ᱚᱠᱟᱴᱟᱜ ᱢᱟᱱᱮ ᱜᱟᱸᱝᱜᱟ ᱟᱲᱮ ᱟᱲᱮ ᱦᱚᱲ ᱨᱮᱱ ᱦᱚᱲ ᱠᱚᱫᱚ ᱦᱟᱸᱜ ᱩᱱᱠᱩ ᱫᱚ ᱮᱱᱛᱮᱜ ᱟᱹᱰᱤ ᱜᱮ ᱰᱩᱵᱟᱹᱣ ᱮᱱᱮ ᱟᱫᱚ ᱚᱱᱟ ᱫᱚ ᱡᱟᱜᱟ ᱨᱮᱫᱚ ᱪᱮᱠᱟᱛᱮᱢ ᱞᱚᱥᱚᱫᱟ ᱥᱮ ᱪᱮᱠᱟᱛᱮᱢ ᱮᱨᱟ ᱥᱮ ᱵᱚᱞᱮ ᱪᱮᱠᱟᱛᱮ ᱛᱟᱭᱱᱚᱢ ᱛᱮᱫᱚᱢ ᱥᱤᱭᱟᱹᱜᱼᱟ᱾ ᱯᱩᱨᱟᱹ ᱫᱟᱜ ᱰᱩᱵᱟᱹᱣ ᱵᱟᱲᱟ ᱞᱮᱱᱠᱷᱟᱡ ᱫᱚ ᱛᱚ ᱚᱱᱟ ᱤᱭᱟᱹᱛᱮ ᱚᱱᱛᱮ ᱫᱚᱠᱩ ᱮᱨ ᱦᱩᱲᱩᱭᱟ ᱞᱟᱦᱟ ᱨᱮᱜᱮ ᱠᱚ ᱮᱨ ᱠᱟᱜᱼᱟ᱾ ᱥᱮ ᱢᱮᱛᱟᱜ ᱢᱮ ᱚᱱᱟ ᱫᱚᱠᱚ ᱪᱩᱨᱩᱡ ᱤᱫᱤᱭᱟ ᱟᱨ ᱥᱮᱠᱚ ᱛᱚᱯᱟᱭᱟ᱾ ᱟᱫᱚ ᱚᱱᱟ ᱫᱚ ᱦᱟᱸᱜ ᱢᱮᱛᱟᱜ ᱢᱮ ᱫᱟᱨᱮ ᱴᱷᱤᱠ ᱞᱮᱱᱠᱷᱟᱱ ᱫᱚ ᱚᱱᱟ ᱫᱚ ᱵᱟᱝ ᱪᱤᱠᱟᱜᱼᱟ᱾ ᱦᱟᱱᱛᱮ ᱰᱩᱵᱟᱹᱭᱮ ᱡᱟᱦᱟᱸ ᱞᱮᱠᱟᱭᱮ ᱚᱱᱟ ᱫᱚᱭ ᱛᱟᱦᱮᱸ ᱩᱛᱟᱹᱨ ᱮᱱᱟ᱾
ᱟᱸᱻ ᱟᱹᱵᱤᱱ ᱴᱷᱮᱱ ᱠᱷᱚᱱ ᱜᱮᱞᱤᱧ ᱟᱸᱡᱚᱢ ᱠᱮᱫᱟ ᱜᱚᱝᱠᱮ ᱱᱚᱣᱟ ᱫᱚ ᱟᱹᱞᱤᱧ ᱫᱚ ᱴᱷᱤᱠ ᱦᱚᱸ ᱵᱟᱹᱞᱤᱧ ᱵᱟᱲᱟᱭ ᱠᱮᱭᱟ ᱥᱮ ᱟᱹᱞᱤᱧᱟᱜ ᱯᱤᱪᱷᱮ ᱱᱟᱯᱟᱭ ᱜᱮ ᱦᱟᱸᱜ
ᱟᱫᱚ ᱚᱱᱟ ᱚᱱᱟ ᱦᱩᱲᱩ ᱫᱚ ᱦᱟᱸᱜ ᱱᱚᱜᱼᱚᱭ ᱱᱮᱛᱟᱨ ᱠᱚᱫᱚ ᱱᱤᱛᱚᱜ ᱥᱮ ᱟᱵᱚ ᱵᱚ ᱟᱯᱷᱚᱨ ᱵᱟᱲᱟᱭᱮᱫᱟ ᱚᱱᱟ ᱫᱚ ᱦᱟᱸᱜ ᱱᱮᱛᱟᱨ ᱫᱚᱠᱚ ᱦᱮᱲᱦᱮᱫ ᱮᱫᱟ᱾ ᱟᱫᱚ ᱦᱮᱲᱦᱮᱫ ᱫᱚ ᱮᱱᱛᱮᱜ ᱚᱱᱟ ᱫᱚ ᱛᱩ ᱵᱟᱲᱟᱭᱮᱱᱟ ᱚᱱᱟ ᱫᱚ ᱢᱮᱛᱟᱜ ᱢᱮ ᱱᱤᱛᱚᱜ ᱫᱚ ᱡᱚᱠᱷᱚᱱ ᱦᱟᱱᱟ ᱫᱤᱱᱮ ᱰᱩᱵᱟᱹᱭᱟ ᱛᱚ ᱚᱱᱟ ᱫᱚ ᱵᱟᱝ ᱪᱤᱠᱟᱹᱜᱼᱟ ᱪᱮᱠᱟ ᱠᱮᱴᱮᱡ ᱛᱟᱦᱮᱱᱟ᱾ ᱵᱚᱞᱮ ᱫᱟᱜ ᱛᱮ ᱦᱟᱱᱛᱮ ᱱᱟᱛᱮ ᱨᱮᱦᱚᱸ ᱫᱟᱨᱮ ᱴᱷᱤᱠᱟᱹᱜ ᱫᱚ ᱪᱤᱠᱟᱹᱜᱼᱟ᱾
ᱟᱪᱪᱷᱟ ᱟᱪᱷᱟ ᱟᱪᱷᱟ ᱱᱟᱯᱟᱭ ᱵᱟᱲᱟ ᱜᱮ ᱛᱚ ᱜᱚᱝᱠᱮ ᱛᱟᱦᱚᱞᱮ ᱟᱹᱵᱤᱱ ᱫᱚ ᱦᱩᱲᱩ ᱠᱚᱜᱮ ᱵᱤᱱ ᱨᱚᱦᱚᱭ ᱟᱠᱟᱫᱟ ᱥᱮ ᱟᱨᱚ ᱛᱩᱲᱤ ᱠᱚᱦᱚᱸ ᱮᱨ ᱜᱟᱱᱚᱜᱼᱟ᱾
ᱦᱮᱸ ᱟᱞᱮ ᱥᱮᱫ ᱮᱢ ᱧᱮᱞᱟ ᱛᱚ ᱟᱭᱢᱟ ᱜᱟᱱ ᱜᱮ ᱮᱨ ᱢᱟ ᱢᱮᱱᱟᱜ ᱜᱮ ᱛᱩᱲᱤ ᱠᱚᱦᱚᱸ ᱥᱮ ᱟᱭᱢᱟ ᱜᱟᱱ ᱪᱟᱥᱵᱟᱥ ᱟᱪᱪᱷᱟ ᱟᱨ ᱢᱤᱫᱴᱮᱡ ᱠᱟᱛᱷᱟ ᱜᱟᱞᱢᱟᱨᱟᱣ ᱜᱟᱞᱢᱟᱨᱟᱣ ᱛᱮᱜᱤᱧ ᱫᱤᱥᱟᱹ ᱠᱮᱜ-ᱟ᱾ ᱟᱪᱪᱷᱟ ᱚᱱᱟ ᱱᱮᱛᱟᱨ ᱠᱟᱛᱮ ᱟᱹᱰᱤ ᱡᱟᱹᱥᱛᱤᱧ ᱧᱮᱞᱮᱫᱟ ᱜᱟᱹᱰᱤ ᱠᱚᱛᱮ ᱟᱹᱰᱤ ᱡᱟᱹᱥᱛᱤ ᱠᱚ ᱜᱮᱫ ᱚᱪᱚᱭᱮᱫᱟ ᱦᱩᱲᱩ ᱠᱩ ᱟᱫᱚ ᱟᱯᱮ ᱥᱮᱭᱟᱜ ᱠᱷᱚᱵᱚᱨ ᱫᱚ ᱦᱟᱸᱜ ᱫᱟᱛᱨᱚᱢ ᱛᱮᱜᱮ ᱠᱚ ᱜᱮᱫ ᱮᱫᱟ ᱥᱮ ᱜᱟᱹᱰᱤ ᱛᱮ ᱡᱟᱹᱥ ᱛᱤ ᱠᱚ ᱜᱮᱫ ᱪᱚᱭ ᱫᱟ ᱚᱱᱟ ᱵᱟᱨᱮ ᱛᱮᱦᱟᱸᱜ ᱠᱟᱹᱴᱤᱡ ᱢᱟᱨᱟᱝ ᱠᱟᱛᱷᱟ ᱠᱚ ᱞᱟᱹᱭ ᱢᱮ
ᱟᱸᱻ ᱟᱞᱮ ᱱᱚᱛᱮ ᱫᱚ ᱜᱚᱝᱠᱮ ᱟᱫᱚ ᱢᱩᱱᱤᱥ ᱨᱮᱦᱚᱸ ᱱᱮᱛᱟᱨ ᱫᱚ ᱯᱟᱸᱡᱟ ᱟᱹᱰᱤ ᱜᱮ ᱥᱚᱢᱚᱥᱥᱟ ᱦᱩᱭ ᱠᱟᱱᱟ ᱢᱩᱱᱤᱥ ᱯᱟᱸᱡᱟ ᱦᱚᱸ ᱟᱫᱚ ᱱᱮᱛᱟᱨ ᱫᱚ ᱟᱫᱚ ᱢᱤᱥᱤᱱ ᱜᱮᱠᱚ ᱟᱬᱜᱚᱭᱮᱫᱟ ᱡᱷᱚᱛᱚ ᱠᱷᱮᱛ ᱠᱚᱨᱮ ᱫᱚ
ᱦᱮᱸ
ᱦᱳᱭ ᱟᱫᱚ ᱚᱲᱟᱜ ᱥᱩᱨ ᱠᱚᱨᱮ ᱡᱟᱦᱟᱸ ᱢᱤᱫᱴᱮᱱ ᱵᱟᱨᱭᱟ ᱠᱷᱮᱛ ᱢᱮᱱᱟᱜᱼᱟ ᱚᱱᱟ ᱫᱚ ᱟᱫᱚ ᱱᱤᱡᱮ ᱚᱲᱟᱜ ᱦᱚᱲ ᱜᱮᱢ ᱟᱫᱚᱢ ᱜᱮᱫ ᱫᱟ ᱫᱟᱛᱨᱚᱢ ᱛᱮᱜᱮ ᱟᱫᱚ ᱦᱟᱱᱮ ᱵᱟᱹᱫᱽ ᱥᱮᱫ ᱫᱚ ᱟᱫᱚ ᱢᱮᱥᱤᱱ ᱠᱚᱜᱮ ᱟᱬᱜᱳ ᱦᱳᱭᱳᱜ ᱠᱟᱱ ᱜᱮᱭᱟ ᱟᱫᱚ ᱱᱮ ᱛᱟᱨ ᱫᱚ ᱟᱫᱚ ᱟᱹᱰᱤ ᱢᱩᱱᱤᱥ ᱠᱚᱦᱚᱸ ᱦᱟᱱᱮ ᱵᱟᱡᱟᱨ ᱠᱟᱹᱢᱤ ᱠᱚ ᱫᱟᱹᱲ ᱫᱟᱠᱚ ᱥᱮ ᱟᱫᱚ ᱚᱱᱟ ᱠᱷᱟᱹᱛᱤᱨ ᱛᱮᱜᱮ ᱠᱟᱹᱴᱤᱡ ᱥᱚᱢᱚᱥᱥᱟ ᱦᱳᱭᱳᱜ ᱠᱟᱱᱟ ᱟᱨᱠᱤ᱾
ᱟᱪᱪᱷᱟ ᱟᱞᱮᱥᱮᱜ ᱦᱚᱸᱭ ᱚᱱᱠᱟ ᱜᱮ ᱦᱟᱸᱜ ᱟᱫᱚ ᱟᱞᱮ ᱥᱮᱫ ᱫᱚ ᱟᱹᱰᱤ ᱡᱟᱹᱥᱛᱤ ᱜᱮ ᱦᱟᱸᱜ ᱜᱟᱹᱰᱤ ᱛᱮ ᱱᱮᱛᱟᱨ ᱫᱚᱠᱚ ᱜᱮᱫ ᱪᱚᱭᱮᱫᱟ ᱟᱨ ᱚᱠᱚᱭ ᱠᱚᱨᱮᱱ ᱦᱟᱸᱜ ᱜᱟᱹᱭ ᱰᱟᱺᱝᱨᱟ ᱠᱚ ᱥᱮ ᱠᱟᱰᱟ ᱠᱚ ᱢᱮᱱᱟᱜ ᱠᱚᱣᱟ ᱦᱟᱸᱜ ᱩᱱᱠᱩ ᱫᱚ ᱚᱱᱟ ᱟᱹᱴᱤ ᱠᱟᱛᱮᱫ ᱠᱚ ᱟᱹᱜᱩᱭᱮᱫᱟ ᱚᱲᱟᱜ ᱛᱮ᱾ ᱟᱨ ᱚᱲᱟᱜ ᱨᱮ ᱠᱷᱟᱹᱨᱟᱹᱭ ᱨᱮᱠᱚ ᱫᱚᱦᱚᱭᱮᱫᱟ ᱦᱟᱸᱜ ᱯᱷᱮᱨ ᱚᱸᱰᱮ ᱠᱚ ᱫᱟᱞ ᱫᱟ ᱾ ᱟᱨ ᱫᱟᱞ ᱦᱚᱸ ᱚᱱᱟ ᱜᱚᱞ ᱜᱚᱞ ᱢᱮᱥᱤᱱ ᱦᱟᱸᱜ ᱞᱮᱵᱮᱫ ᱢᱮᱥᱤᱱ ᱧᱟᱢᱚᱜ ᱠᱟᱱᱟ ᱟᱫᱚ ᱚᱱᱟ ᱦᱮᱸ ᱟᱨ ᱱᱮᱛᱟᱨ ᱠᱟᱛᱮ ᱚᱱᱟ ᱦᱚᱧ ᱧᱮᱞ ᱮᱫᱟ ᱡᱮ ᱚᱱᱟ ᱜᱳᱞ ᱜᱳᱞ ᱢᱮᱥᱤᱱ ᱠᱚ ᱞᱮᱵᱮᱫ ᱢᱮᱥᱤᱱ ᱢᱮᱱᱟᱜᱼᱟ ᱾ ᱚᱱᱟ ᱦᱚᱸᱠᱚ ᱟᱯᱰᱮᱴ ᱠᱟᱜ -ᱟ ᱢᱮᱛᱟᱜ ᱢᱮ ᱢᱚᱴᱚᱨ ᱛᱮᱠᱚ ᱯᱷᱤᱴ ᱠᱟᱜ ᱠᱟᱱᱟ ᱚᱱᱟ ᱨᱮᱠᱚ ᱤᱭᱟᱹᱭᱮᱫᱟ ᱟᱪᱪᱷᱟ ᱟᱯᱮ ᱥᱮᱫ ᱚᱱᱠᱟ ᱢᱚᱴᱚᱨ ᱠᱚ ᱯᱮᱷᱴ ᱮᱫᱟ ᱥᱮ ᱵᱟᱝ ᱚᱱᱟ ᱞᱮᱵᱮᱫ ᱢᱮᱥᱤᱱ ᱠᱩ
ᱚᱸ ᱜᱚᱝᱠᱮ ᱵᱟᱝ ᱞᱮᱵᱮᱫ ᱢᱮᱥᱤᱱ ᱫᱚ ᱟᱫᱚ ᱢᱚᱴᱚᱨ ᱫᱚ ᱟᱫᱚ ᱵᱟᱠᱚ ᱵᱩᱡᱟ ᱟᱫᱚ ᱱᱤᱡᱮ ᱛᱮᱜᱮ ᱠᱚ ᱠᱚᱨᱟᱣ ᱜᱮᱭᱟ᱾
ᱦᱩᱸ,
ᱦᱳᱭ ᱢᱮᱥᱤᱱ ᱛᱮᱫᱚ ᱟᱫᱚ ᱚᱱᱮ ᱫᱚ ᱵᱟᱠᱚ ᱠᱚᱨᱟᱣ ᱜᱮᱭᱟ ᱵᱟᱹᱞᱤᱧ ᱧᱮᱞ ᱟᱠᱟᱫᱟ ᱠᱚ ᱠᱚᱨᱟᱣ ᱫᱚ ᱟᱨᱠᱤ
ᱩᱸ ᱾
ᱦᱳᱭ ᱜᱚᱝᱠᱮ,
ᱟᱪᱪᱷᱟ ᱟᱫᱚ ᱟᱞᱮ ᱥᱮᱫ ᱫᱚᱦᱟᱜ ᱱᱚᱸᱜᱼᱚᱭ ᱮᱠᱟᱞ ᱡᱮᱞᱤᱧ ᱡᱮᱞᱤᱧ ᱢᱮᱥᱤᱱ ᱛᱟᱦᱮᱱᱟ ᱟᱫᱚ ᱚᱱᱟ ᱠᱚ ᱯᱷᱤᱴ ᱴᱷᱤᱠᱟ ᱢᱚᱴᱚᱨ ᱛᱚ ᱞᱮᱵᱮᱫ ᱦᱚᱸ ᱵᱟᱝ ᱦᱩᱭᱩᱜᱼᱟ ᱮᱠᱟᱞ ᱜᱮ ᱟᱢ ᱫᱚ ᱫᱩᱲᱩᱵ ᱠᱚᱜ ᱛᱤᱸᱜᱩ ᱠᱟᱛᱮᱫ ᱟᱢᱫᱚ ᱠᱷᱟᱹᱞᱤ ᱥᱟᱦᱩᱲ ᱥᱟᱯᱷᱟᱭ ᱢᱮ᱾ ᱟᱨ ᱚᱱᱟᱛᱮᱫᱚ ᱟᱹᱰᱤ ᱞᱟᱸᱜᱟ ᱦᱚᱸ ᱵᱟᱢ ᱞᱟᱜᱟᱜᱼᱟ ᱠᱷᱟᱹᱞᱤ ᱟᱢ ᱫᱚ ᱫᱟᱞ ᱤᱫᱤ ᱢᱮ ᱟᱹᱰᱤ ᱱᱟᱯᱟᱭ ᱵᱩᱡᱷᱟᱹᱜᱼᱟ ᱾
ᱦᱳᱭ ᱦᱳᱭ ᱟᱫᱚ ᱢᱟᱱᱮ ᱫᱚ ᱥᱩᱵᱤᱫᱟ ᱞᱟᱹᱜᱤᱫ ᱜᱮ ᱦᱳᱭ ᱢᱮᱥᱤᱱ ᱛᱚ ᱾ ᱟᱫᱚ ᱱᱤᱡᱮ ᱥᱩᱵᱤᱫᱷᱟ ᱞᱟᱹᱜᱤᱫ ᱜᱮ ᱟᱢᱫᱚ ᱵᱷᱟᱜᱤ ᱜᱮ ᱫᱤᱠ ᱫᱤᱭᱮ ᱾ ᱦᱮᱸ, ᱛᱚ ᱜᱚᱢᱠᱮ ᱛᱟᱦᱚᱞᱮᱸ ᱢᱟ ᱞᱟᱹᱭ ᱵᱤᱱ ᱚ ᱟᱪᱪᱷᱟ ᱟᱪᱷᱟ ᱞᱟᱹᱭᱫᱟᱹᱧ ᱜᱟᱯᱟ ᱫᱚ ᱦᱩᱞ ᱢᱟᱦᱟ ᱥᱮᱴᱮᱨ ᱮᱱᱟ ᱟᱫᱚ ᱟᱛᱳ ᱠᱷᱚᱱ ᱡᱟᱦᱟᱱᱟᱜ ᱪᱮᱫ ᱠᱚ ᱡᱟᱦᱟᱱᱟᱜ ᱠᱚ ᱫᱚᱦᱚ ᱠᱟᱫᱟ ᱱᱤᱛᱟᱹᱜ
ᱦᱩᱸ ᱦᱩᱞ ᱢᱟᱦᱟ ᱜᱟᱯᱟ ᱥᱮᱴᱮᱨ ᱮᱱᱟ, ᱟᱫᱚ ᱟᱞᱮ ᱥᱮᱫᱢᱟ ᱱᱚᱜᱼᱚᱭ ᱟᱭᱢᱟ ᱡᱟᱭᱜᱟ ᱨᱮ ᱯᱨᱳᱜᱨᱟᱢ ᱠᱚ ᱦᱩᱭᱩᱜ ᱠᱟᱱᱟ ᱦᱟᱸᱜ ᱟᱫᱚ ᱦᱟᱸᱜ ᱚᱰᱮ ᱜᱮ ᱪᱟᱞᱟᱜ ᱦᱩᱭᱩᱜᱼᱟ ᱵᱟᱡᱟᱨ ᱥᱮᱜ ᱜᱮ ᱦᱩᱞ ᱢᱟᱦᱟ ᱢᱟᱱᱟᱣ ᱞᱟᱹᱜᱤᱫ ᱛᱮ ᱟᱨ ᱟᱭᱢᱟ ᱜᱟᱱ ᱚᱱᱠᱟ ᱯᱨᱳᱜᱨᱟᱢ ᱠᱚᱠᱚ ᱫᱚᱦᱚ ᱵᱟᱲᱟᱣ ᱠᱟᱜᱼᱟ ᱟᱫᱚ ᱚᱸᱰᱮ ᱥᱮᱞᱮᱫᱚᱜ ᱦᱩᱭᱩᱜᱼᱟ ᱯᱟᱹᱧᱪᱤ ᱵᱟᱸᱫᱮ ᱯᱟᱹᱧᱪᱤ ᱰᱮᱸᱜᱟ ᱠᱟᱛᱮᱫ᱾ ᱟᱫᱚ ᱦᱟᱸᱜ ᱜᱚᱴᱟ ᱚᱱᱟ ᱠᱚᱨᱮ ᱦᱟᱸᱜ ᱜᱦᱩᱢᱟᱹᱜ ᱦᱩᱭᱩᱜᱼᱟ ᱾
ᱟᱸ ᱟᱫᱚ ᱨᱮᱞᱤ ᱠᱚᱛᱚ ᱨᱮᱞᱤ ᱠᱚᱯᱮ ᱩᱰᱩ ᱩᱰᱩᱠ ᱵᱟᱲᱟᱭᱟ ᱥᱮ
ᱦᱮᱸ ᱨᱮᱹᱞᱤ ᱠᱚᱫᱚ ᱦᱟᱸᱜ ᱱᱤᱛ ᱦᱟᱹᱵᱤᱡ ᱫᱚ ᱵᱟᱹᱧ ᱵᱟᱲᱟᱭ ᱠᱟᱜᱼᱟ, ᱩᱰᱩᱠᱚᱜᱼᱟᱥᱮ ᱵᱟᱝ ᱦᱟᱸᱜ ᱟᱫᱚ ᱧᱮᱞᱫᱟᱹᱧ ᱦᱟᱸᱜ ᱪᱮᱫ ᱞᱮᱠᱟ ᱠᱟᱱᱟ ᱦᱟᱸᱜ ᱫᱚ ᱡᱚᱛᱚ ᱦᱚᱲ ᱥᱚᱸᱜᱮ ᱛᱮ ᱦᱟᱸᱜ ᱨᱮᱞᱤ ᱦᱟᱸᱜ ᱠᱚ ᱚᱱᱟ ᱠᱚ ᱤᱭᱟᱹ ᱦᱩᱭᱩᱜᱼᱟ, ᱟᱯᱮ ᱥᱮᱫ ᱫᱚ ᱚᱱᱛᱮ ᱫᱚ ᱨᱮᱞᱤ ᱠᱚ ᱩᱰᱩᱝ ᱵᱟᱲᱟᱭᱟ ᱥᱮ ᱪᱮᱫ ᱞᱮᱠᱟ?
ᱦᱳᱭ ᱜᱚᱝᱠᱮ ᱟᱞᱮ ᱱᱚᱛᱮ ᱫᱚ ᱟᱫᱚ ᱵᱟᱭᱤᱠ ᱨᱮᱞᱤ ᱞᱮ ᱩᱰᱩᱠ ᱵᱟᱲᱟᱭ ᱜᱮᱭᱟ ᱟᱛᱳ ᱠᱷᱚᱱ᱾
ᱦᱮᱸ ᱾
ᱠᱟᱹᱯᱤ ᱭᱟᱛᱮ ᱟᱸᱜ ᱥᱟᱨ ᱟᱛᱮᱫ ᱾ ᱟᱫᱚ ᱡᱚᱛᱚ ᱦᱚᱲ ᱴᱷᱮᱱ ᱜᱮ ᱢᱟᱱᱮ ᱪᱮᱛᱟᱱ ᱦᱚᱲ ᱠᱚ ᱛᱤᱱᱟᱹᱜ ᱟᱭᱢᱟ ᱢᱟᱱᱮ ᱤᱭᱟᱹ ᱠᱚᱨᱮ ᱫᱟᱭᱤᱛᱚ ᱠᱚᱨᱮ ᱢᱮᱱᱟᱜ ᱠᱚᱣᱟ ᱟᱫᱚ ᱡᱚᱛᱚ ᱦᱚᱲ ᱴᱷᱮᱱ ᱜᱮ ᱯᱟᱨᱢᱤᱥᱚᱱ ᱦᱟᱛᱟᱣ ᱠᱟᱛᱮᱜ ᱜᱮ ᱱᱚᱣᱟ ᱠᱟᱹᱢᱤ ᱠᱚᱫᱚ ᱠᱚᱨᱟᱣ ᱦᱩᱭᱩᱜ ᱜᱮᱭᱟ ᱾
ᱦᱩᱸ ᱾
ᱟᱫᱚ ᱚᱱᱟ ᱠᱚᱜᱮ ᱟᱫᱚ ᱵᱟᱭᱤᱠ ᱨᱮᱞᱤ ᱞᱮ ᱩᱰᱩᱠ ᱵᱟᱲᱟᱭ ᱜᱮᱭᱟ ᱵᱟᱨᱭᱟ ᱯᱮᱭᱟ ᱟᱛᱩ ᱢᱮᱥᱟ ᱠᱟᱛᱮ ᱢᱤᱫᱴᱮᱱ ᱡᱟᱭᱜᱟ ᱞᱮ ᱠᱚᱨᱟᱣ ᱜᱮᱭᱟ ᱛᱚ ᱾
ᱦᱩᱸ ᱾
ᱟᱫᱚ ᱚᱱᱟ ᱠᱷᱟᱹᱛᱤᱨ ᱛᱮ ᱟᱫᱚ ᱥᱟᱸᱜᱮ ᱦᱚᱲ ᱢᱟ ᱢᱮᱱᱟᱜ ᱦᱩᱭᱩᱜᱼᱟ ᱟᱫᱚ ᱾ ᱚᱱᱠᱟ ᱠᱟᱛᱮᱫ ᱜᱮᱞᱮ ᱯᱟᱞᱟᱣ ᱯᱟᱞᱟᱣ ᱯᱟᱞᱚᱱ ᱜᱮᱭᱟ ᱟᱨᱠᱤ ᱾
ᱦ ᱟᱪᱪᱷᱟ ᱦᱮᱸ ᱯᱟᱞᱚᱱ ᱵᱟᱲᱟ ᱞᱮᱠᱷᱟᱡ ᱥᱮ ᱱᱚᱣᱟ ᱨᱮᱞᱤ ᱠᱚᱦᱚᱸ ᱴᱷᱤᱠ ᱜᱮᱭᱟ ᱢᱤᱫ ᱦᱤᱥᱟᱵ ᱫᱚᱠᱚ ᱵᱟᱰᱟᱭ ᱧᱟᱢᱟ ᱾ ᱟᱪᱪᱷᱟ ᱚᱱᱟ ᱟᱞᱮ ᱥᱮᱫ ᱟᱹᱰᱤ ᱜᱟᱱᱤᱧ ᱧᱮᱞ ᱟᱠᱟᱜᱼᱟ ᱡᱮ ᱚᱱᱟ ᱪᱟᱥᱵᱟᱥ ᱵᱚᱞᱮ ᱟᱭᱢᱟ ᱞᱮᱠᱟᱱᱟᱜ ᱪᱟᱥᱼᱵᱟᱥ ᱦᱩᱭᱩᱜᱼᱟ ᱢᱮᱱ ᱠᱟᱛᱮᱫ ᱫᱚ ᱚᱱᱟ ᱦᱳᱲᱳ ᱛᱮᱜᱮ ᱚᱱᱟ ᱨᱟᱢᱵ ᱮᱨᱟ ᱟᱞᱮ ᱥᱮᱫ ᱫᱚ ᱟᱹᱰᱤ ᱜᱟᱱ ᱜᱮ ᱦᱟᱸᱜ ᱟᱪᱪᱷᱟ ᱾ ᱟᱨ ᱤᱱᱟᱹ ᱵᱟᱫᱽ ᱨᱮ ᱡᱚᱠᱷᱚᱱ ᱦᱳᱲᱳᱢ ᱨᱟᱠᱟᱵ ᱪᱟᱵᱟᱭᱟ ᱛᱚ ᱤᱱᱟᱹ ᱵᱟᱫᱽ ᱨᱮ ᱥᱤ ᱠᱟᱛᱮᱫ ᱵᱩᱴ ᱢᱮᱥᱨᱤ ᱠᱮᱥᱟᱹᱨᱤ, ᱥᱮ ᱚᱱᱟ ᱜᱩᱦᱩᱢ ᱛᱩᱲᱤ ᱠᱚᱦᱚᱸ ᱟᱹᱰᱤᱜᱟᱱ ᱠᱚ ᱪᱟᱥᱟ ᱾ ᱟᱪᱪᱷᱟ ᱟᱯᱮ ᱥᱮᱫ ᱫᱚ ᱜᱩᱦᱩᱢ ᱛᱩᱲᱤ ᱠᱚ ᱪᱟᱥᱟ ᱥᱮ ᱵᱟᱠᱚ ᱪᱟᱥᱟ?
ᱛᱩᱲᱤ ᱫᱚᱠᱚ ᱪᱟᱥ ᱜᱮᱭᱟ ᱜᱚᱝᱠᱮ ᱟᱫᱚ ᱜᱩᱦᱩᱢ ᱫᱚ ᱵᱟᱠᱚ ᱪᱟᱥ ᱜᱮᱭᱟ ᱾
ᱟᱪᱪᱷᱟ ᱾
ᱦᱚᱭ ᱛᱩᱲᱤ ᱫᱚᱠᱚ ᱮᱨ ᱵᱟᱲᱟᱭ ᱜᱮᱭᱟ ᱾ ᱟᱫᱚ ᱟᱫᱚ ᱢᱮᱱ ᱦᱟᱸᱜ ᱟᱞᱮ ᱫᱚ ᱜᱚᱢᱠᱮ ᱫᱚ ᱢᱟᱱᱮ ᱦᱳᱲᱳ ᱜᱮ ᱵᱮᱥᱤ ᱠᱚ ᱪᱟᱥ ᱵᱟᱲᱟᱭ ᱜᱮᱭᱟ ᱾
ᱦᱮᱸᱻ
ᱟᱫᱚ ᱳᱭ ᱠᱤᱪᱷᱩ ᱠᱤᱪᱷᱩ ᱫᱟ ᱛᱟᱠᱚ ᱢᱮᱱᱟᱜ ᱠᱚᱣᱟ ᱟᱫᱚ ᱩᱱᱠᱩ ᱜᱮ ᱜᱩᱦᱩᱢ ᱤᱭᱟᱹ ᱠᱚ ᱪᱟᱥ ᱵᱟᱲᱟᱭ ᱜᱮᱭᱟ ᱛᱩᱲᱤ ᱠᱚᱠᱚ ᱮᱨ ᱵᱟᱲᱟᱭ ᱜᱮᱭᱟ ᱟᱨ ᱚᱱᱮ ᱡᱚᱢ ᱡᱚᱢ ᱞᱟᱹᱜᱤᱫ ᱥᱚᱵᱽᱡᱤ ᱵᱟᱲᱟ ᱠᱟᱹᱴᱤᱡ ᱠᱚ ᱞᱟᱜᱟᱣ ᱵᱟᱲᱟᱭ ᱜᱮᱭᱟ ᱾
ᱟᱪᱪᱷᱟ ᱢᱤᱫ ᱵᱟᱨ ᱡᱟᱭᱜᱟ ᱨᱮ ᱱᱚᱝᱠᱟ ᱦᱚᱸᱧ ᱵᱟᱲᱟᱭ ᱟᱠᱟᱜᱼᱟ ᱵᱚᱞᱮ ᱵᱚᱪᱷᱚᱨ ᱨᱮ ᱵᱟᱨ ᱫᱷᱟᱣ ᱦᱳᱲᱳ ᱠᱚ ᱪᱟᱥᱟ ᱟᱫᱚ ᱟᱯᱮ ᱥᱮᱫ ᱫᱚ ᱢᱤᱫ
ᱦᱚᱸᱜ ᱵᱟᱝ ᱵᱟᱝ ᱜᱚᱢᱠᱮ ᱟᱞᱮᱥᱮᱫ ᱫᱚ ᱵᱟ ᱵᱟᱨ ᱫᱷᱟᱣ ᱜᱮ ᱦᱳᱲᱳ ᱪᱟᱥ
ᱵᱟᱨ ᱫᱚᱢ ᱾
ᱦᱚᱭ ᱦᱚᱭ
ᱟᱞᱮ ᱥᱮᱫ ᱫᱚ ᱦᱟᱸᱜ ᱱᱚᱜᱼᱚᱭ ᱢᱤᱫ ᱫᱚᱢ ᱜᱮ ᱦᱳᱲᱳ ᱠᱚ ᱪᱟᱥᱟ ᱟᱫᱚ ᱚᱱᱟ ᱪᱟᱥ ᱵᱟᱫᱽ ᱠᱟᱛᱮᱫ ᱫᱚ ᱢᱮᱛᱟᱜ ᱢᱮ ᱵᱷᱩᱴ ᱢᱮᱥᱨᱤ ᱠᱮᱥᱟᱹᱨᱤ ᱜᱩᱦᱩᱢ ᱠᱚᱦᱟᱸᱜ ᱠᱚ ᱪᱟᱥᱟ ᱾
ᱦᱚᱭ
ᱟᱫᱚ ᱚᱱᱟ ᱠᱚᱠᱚ ᱪᱟᱥᱟ ᱡᱟᱹᱥᱛᱤ ᱫᱚ ᱦᱟᱸᱜ ᱾ ᱟᱨ ᱱᱚᱜᱼᱚ ᱱᱚᱣᱟ ᱦᱚᱸ ᱢᱤᱫ ᱥᱮᱫ ᱠᱷᱚᱡ ᱤᱧ ᱧᱮᱞ ᱟᱠᱟᱫᱟ ᱡᱮ ᱟᱞᱮ ᱥᱮᱫ ᱨᱮ ᱚᱱᱟ ᱪᱟᱥ ᱵᱟᱠᱷᱨᱟᱛᱮ ᱢᱮᱛᱟᱜ ᱢᱮ ᱵᱷᱩᱴ ᱢᱮᱥᱨᱤ ᱠᱤᱥᱟᱹᱨᱤ ᱥᱮ ᱜᱩᱦᱩᱢ ᱾ ᱥᱮ ᱡᱟᱦᱟᱸᱱᱟᱜ ᱜᱮᱢ ᱪᱟᱥᱟ ᱾ ᱚᱱᱟ ᱠᱚ ᱤᱭᱟᱹᱛᱮ ᱦᱟᱸᱜ ᱢᱤᱫᱴᱮᱱ ᱠᱩᱸᱧ ᱠᱚ ᱮᱢ ᱟᱠᱟᱫ ᱞᱮᱭᱟ ᱟᱹᱰᱤ ᱡᱟᱹᱥᱛᱤ ᱜᱮ ᱟᱞᱮ ᱥᱮᱫ ᱵᱚᱞᱮ ᱥᱚᱨᱠᱟᱨ ᱠᱚᱨᱮ ᱠᱷᱚᱡ ᱦᱟᱸᱜ ᱾ ᱟᱪᱪᱷᱟ ᱚᱱᱛᱮ ᱟᱯᱮ ᱥᱮᱫ ᱠᱩᱧ ᱠᱚᱥᱮ ᱡᱟᱦᱟᱸ ᱱᱟᱜ ᱚᱱᱠᱟ ᱯᱮ ᱧᱟᱢ ᱵᱟᱲᱟᱣ ᱠᱟᱜᱼᱟ ᱥᱮ ᱵᱟᱝ ᱪᱟᱥᱵᱟᱥ ᱞᱟᱹᱜᱤᱫ ᱛᱮ?
ᱪᱟᱥᱵᱟᱥ ᱞᱟᱹᱜᱤᱫ ᱫᱚ ᱠᱩᱧ ᱫᱚ ᱛᱟᱦᱮᱸ ᱠᱟᱱᱟ ᱟᱹᱰᱤ ᱥᱮᱨᱢᱟ ᱢᱟᱱᱮ ᱟᱹᱰᱤ ᱥᱮᱨᱢᱟ ᱞᱟᱦᱟ ᱨᱮᱜᱮ, ᱠᱩᱧ ᱫᱚᱠᱚ ᱮᱢ ᱫᱚ ᱮᱢ ᱞᱟᱜ ᱠᱚ ᱚᱱᱮ ᱾
ᱮᱸᱻ ᱟᱫᱚ ᱠᱩᱧ ᱵᱚᱞᱛᱮ ᱟᱫᱚ ᱱᱮᱛᱟᱨ ᱫᱚ ᱡᱷᱚᱛᱚ ᱦᱚᱲ ᱜᱮ, ᱥᱟᱵᱢ ᱢᱟᱨᱥᱟᱞ ᱢᱤᱱᱤ ᱠᱚ ᱡᱩᱛ ᱵᱟᱲᱟ ᱟᱠᱟᱫᱟ ᱠᱚ ᱛᱚ ᱟᱫᱚ᱾ ᱛᱟᱨ ᱡᱚᱱᱱᱮ ᱟᱫᱚ ᱫᱟᱜ ᱨᱮᱱᱟᱜ ᱫᱚ ᱛᱮᱢᱚᱱ ᱫᱚ ᱥᱚᱢᱚᱥᱥᱟ ᱵᱟᱝ᱾ ᱟᱫᱚ ᱠᱩᱧ ᱠᱷᱚᱱ ᱫᱚ ᱵᱟᱝ ᱮ ᱞᱟᱜᱟᱣ ᱨᱮᱦᱚᱸ ᱟᱫᱚ ᱚᱱᱟ ᱥᱟᱵᱢ ᱢᱟᱨᱥᱟᱞ ᱛᱮᱜᱮ ᱟᱫᱚ ᱚᱸᱻ ᱪᱟᱥ ᱵᱟᱲᱟ ᱠᱟᱹᱢᱤ ᱠᱚᱫᱚ ᱦᱩᱭᱩᱜ ᱾ ᱵᱟᱲᱟᱜ ᱜᱮᱭᱟ ᱟᱨ ᱯᱩᱠᱷᱨᱤ ᱦᱚᱸ ᱟᱭᱢᱟ ᱠᱚ ᱢᱮᱱᱟᱜᱼᱟ ᱛᱚ᱾ ᱯᱩᱠᱷᱨᱤ ᱫᱟᱜ ᱛᱮᱦᱚᱸ ᱪᱟᱥ ᱵᱟᱲᱟᱭ ᱜᱮᱭᱟ ᱠᱚ᱾
ᱢᱮᱱ ᱠᱟᱛᱮᱫ ᱫᱚ ᱟᱯᱮᱥᱮᱫ ᱫᱚ ᱥᱳᱞᱟᱨ ᱥᱤᱥᱴᱮᱢ ᱯᱮ ᱧᱟᱢ ᱵᱟᱲᱟᱣᱟᱠᱟᱜ ᱡᱟᱹᱱᱤᱡ ᱵᱟᱝ?
ᱦᱚᱭ ᱦᱚᱭ ᱜᱚᱝ ᱠᱮ ᱦᱚᱭ ᱾
ᱟᱪᱪᱷᱟ ᱟᱞᱮ ᱥᱮᱫ ᱫᱚ ᱱᱚᱜᱼᱚᱭ ᱱᱚᱝᱠᱟ ᱥᱳᱞᱟᱨ ᱥᱤᱥᱴᱮᱢ ᱠᱚᱫᱚ ᱦᱟᱸᱜ ᱵᱟᱹᱱᱩᱜᱼᱟ᱾ ᱟᱫᱚ ᱤᱱᱟᱹ ᱵᱟᱫ ᱠᱟᱛᱮᱫ ᱦᱟᱸᱜ ᱟᱭᱢᱟ ᱰᱷᱮᱨ ᱚᱱᱠᱟᱱᱟᱜ, ᱠᱩᱧ ᱠᱚᱞᱮ ᱧᱟᱢ ᱵᱟᱲᱟᱣ ᱟᱠᱟᱜᱼᱟ ᱥᱮ ᱟᱭᱢᱟ ᱰᱷᱮᱨ ᱚᱱᱠᱟᱱᱟᱜ ᱵᱮᱸᱜᱟᱲ ᱢᱟᱹᱨᱤᱪ ᱡᱟᱢ ᱪᱟᱥᱟ ᱡᱚᱛᱚ, ᱡᱚᱛᱚᱣᱟᱜ ᱜᱮ ᱦᱩᱭᱩᱜᱼᱟ ᱱᱟᱯᱟᱭ ᱜᱮ᱾
ᱚᱻ
ᱟᱫᱚ ᱟᱯᱮ ᱥᱮᱫ ᱚᱱᱠᱟ ᱮᱻ ᱥᱚᱵᱽᱡᱤ ᱠᱚ ᱚᱠᱟ ᱦᱟᱸᱜ ᱵᱮᱸᱜᱟᱲ ᱢᱟᱹᱨᱤᱪ ᱚᱱᱠᱟ ᱠᱚ ᱪᱟᱥ ᱵᱟᱲᱟᱭᱟ ᱥᱮ ᱵᱟᱠᱚ ᱪᱟᱥᱟ,
ᱵᱟᱝ ᱜᱚᱝᱠᱮ ᱟᱫᱚ ᱪᱟᱥ ᱵᱟᱲᱟ ᱵᱚᱞᱛᱮ ᱚᱱᱟ ᱫᱚ ᱚᱲᱟᱜ ᱵᱟᱠᱷᱨᱟ ᱛᱮ ᱞᱟᱹᱜᱤᱫ ᱡᱚᱢ ᱞᱟᱹᱜᱤᱫ ᱜᱮ ᱪᱟᱥ ᱵᱟᱲᱟ ᱦᱳᱭᱳᱜ ᱜᱮᱭᱟ ᱟᱨᱠᱤ᱾ ᱟᱠᱷᱨᱤᱧ ᱞᱟᱹᱜᱤᱫ ᱫᱚ ᱵᱟᱝ ᱜᱮ ᱢᱟᱱᱮ ᱦᱳᱭ ᱢᱤᱫᱴᱮᱱ ᱠᱷᱮᱛᱨᱮ ᱛᱚ ᱪᱟᱥ ᱵᱟᱲᱟ ᱦᱩᱭᱱᱟ, ᱟᱫᱚ ᱚᱱᱟᱜᱮ ᱡᱚᱢ ᱵᱟᱲᱟ ᱠᱷᱟᱹᱛᱤᱨ᱾
ᱦᱩᱸ
ᱜᱚᱝᱠᱮ ᱟᱵᱮᱱ ᱫᱚ ᱛᱟᱞᱦᱮ ᱵᱤᱨ ᱫᱤᱥᱚᱢ ᱥᱮ ᱵᱩᱨᱩ ᱫᱤᱥᱚᱢ ᱜᱮ?
ᱟᱞᱮ ᱥᱮᱫ ᱦᱟᱸᱜ ᱡᱚᱠᱷᱚᱱᱮᱢ ᱧᱮᱞᱟ ᱟᱞᱮᱭᱟᱜ ᱚᱠᱟ ᱟᱛᱳ ᱴᱚᱞᱟ ᱠᱚ ᱢᱮᱱᱟᱜᱼᱟ ᱟᱞᱮ ᱫᱚ᱾ ᱢᱮᱛᱟᱜ ᱢᱮ ᱚᱱᱟ ᱯᱩᱨᱩᱵ ᱥᱮᱫ ᱮᱢ ᱪᱟᱞᱟᱣ ᱞᱮᱠᱷᱟᱡ, ᱯᱩᱨᱟᱹ ᱵᱤᱞᱟᱹᱱ ᱜᱮᱭᱟ ᱵᱚᱞᱮ᱾ ᱢᱮᱛᱟᱜ ᱢᱮ ᱪᱮᱫ ᱦᱚᱸ ᱚᱱᱠᱟ ᱢᱤᱫ ᱟᱹᱛᱩ ᱠᱷᱚᱱ ᱦᱟᱱᱟ ᱟᱩᱛᱩᱢ ᱧᱮᱞ ᱧᱟᱢᱚᱜ ᱚᱱᱮ ᱚᱱᱠᱟᱱᱟᱜ᱾ ᱟᱨ ᱱᱚᱛᱮ ᱚᱠᱟ ᱦᱟᱸᱜ ᱯᱚᱪᱷᱤᱢ ᱥᱮᱫ ᱮᱢ ᱪᱟᱞᱟᱣ ᱞᱮᱱᱠᱷᱟᱱ ᱫᱚ ᱚᱱᱛᱮ ᱫᱚ, ᱮᱠᱟᱞ ᱜᱮ ᱵᱟᱢ ᱧᱮᱞ ᱧᱟᱢᱟ ᱟᱢᱫᱚ ᱯᱩᱨᱟᱹ ᱵᱩᱨᱩ ᱫᱤᱥᱚᱢ ᱢᱮᱱᱟᱜᱼᱟ ᱡᱚᱛᱚ ᱛᱤᱨᱤᱞ ᱵᱤᱞᱤ ᱠᱚ ᱡᱚᱛᱚ ᱟᱹᱰᱤ ᱡᱟᱹᱥᱛᱤ ᱜᱮ ᱢᱮᱱᱟᱜᱼᱟ ᱚᱱᱛᱮ ᱫᱚ᱾ ᱟᱪᱪᱷᱟ ᱟᱯᱮᱥᱮᱫ ᱞᱟᱹᱭ ᱢᱮ ᱦᱟᱸᱜ ᱵᱩᱨᱩ ᱫᱤᱥᱚᱢ ᱥᱮ ᱪᱮᱫ ᱞᱮᱠᱟ ᱵᱤᱨ ᱫᱤᱥᱚᱢ?
ᱟᱞᱮ ᱫᱚ ᱵᱤᱨ ᱛᱟᱞᱟ ᱨᱮᱜᱮ ᱚᱲᱟᱜ ᱛᱟᱞᱮ ᱫᱚ ᱡᱚᱛᱚ ᱜᱮ ᱵᱤᱨ ᱫᱤᱥᱚᱢ ᱜᱮ ᱟᱞᱮ ᱫᱚ᱾ ᱵᱩᱨᱩ ᱫᱚ ᱟᱹᱰᱤ ᱥᱟᱺᱜᱤᱧ ᱜᱮ ᱛᱟᱞᱮᱭᱟ᱾
ᱦᱩᱸ
ᱮᱴᱟᱜ ᱫᱤᱥᱚᱢ ᱯᱟᱲᱟᱜ ᱠᱟᱱᱟ ᱵᱩᱨᱩ ᱫᱚ᱾
ᱟᱪᱪᱷᱟ, ᱚᱱᱠᱟᱜᱮ ᱟᱞᱮ ᱥᱮᱫ ᱦᱚᱸ ᱱᱚᱜᱼᱚᱭ᱾ ᱵᱩᱨᱩ ᱫᱤᱥᱚᱢ ᱫᱚ ᱵᱟᱝ ᱠᱟᱱᱟ ᱟᱫᱚ ᱛᱟᱞᱟᱨᱮ ᱢᱮᱱᱟᱜ ᱞᱮᱛᱮ ᱡᱚᱛᱚᱣᱟᱜ ᱜᱮ ᱵᱟᱲᱟᱭ ᱢᱮᱱᱟᱜᱼᱟ ᱡᱮ, ᱵᱤᱞᱤᱱ ᱫᱤᱥᱚᱢ ᱨᱮᱭᱟᱜ ᱦᱚᱸ ᱥᱮ ᱚᱱᱠᱟ ᱵᱩᱨᱩ ᱫᱤᱥᱚᱢ ᱨᱮᱭᱟᱜ ᱦᱚᱸ, ᱟᱫᱚ ᱟᱞᱮ ᱟᱹᱛᱩ ᱠᱷᱚᱡ ᱜᱮ ᱦᱟᱸᱜ ᱦᱟᱱᱛᱮ ᱫᱚ ᱢᱮᱛᱟᱜ ᱢᱮ ᱟᱹᱰᱤ ᱡᱟᱹᱥᱛᱤ ᱜᱮ ᱵᱤᱞᱚᱱ ᱜᱮᱭᱟ ᱯᱩᱨᱟᱹ ᱚᱱᱛᱮ ᱫᱚ᱾ ᱟᱫᱚ ᱱᱚᱛᱮ ᱫᱚ ᱦᱟᱸᱜ ᱵᱩᱨᱩ ᱫᱤᱥᱚᱢ ᱢᱮᱱᱟᱜᱼᱟ ᱯᱩᱨᱟᱹ ᱾ ᱛᱮᱨᱮᱞ ᱵᱤᱞᱤ ᱠᱚ ᱟᱹᱰᱤ ᱡᱟᱹᱥᱛᱤ ᱜᱮ ᱧᱟᱢᱚᱜᱼᱟ ᱱᱚᱛᱮ ᱫᱚ, ᱟᱪᱪᱷᱟ ᱟᱯᱮ ᱥᱮᱱ ᱫᱚ ᱛᱮᱨᱮᱞ ᱵᱤᱞᱤ ᱠᱚ ᱧᱟᱢᱚᱜ ᱟᱥᱮ ᱵᱟᱝ?
ᱦᱮᱸ ᱜᱚᱝᱠᱮ ᱧᱟᱢ ᱫᱚ ᱧᱟᱢᱚᱜᱼᱟ ᱫᱷᱤᱨᱮ ᱫᱷᱤᱨᱮ ᱛᱟᱞᱟ ᱠᱚᱨᱮ ᱫᱚ ᱠᱚᱫᱚ ᱢᱮᱱᱟᱜ ᱜᱮᱭᱟ ᱜᱚᱝᱠᱮ ᱟᱭᱢᱟ ᱾ ᱴᱟᱭᱤᱢ ᱠᱚᱠᱚ ᱪᱟᱵᱟᱭᱮᱫ ᱛᱟᱵᱮᱱ ᱯᱚᱨᱮ ᱢᱤᱫ ᱪᱷᱚᱴ ᱞᱟᱝ ᱜᱟᱞᱢᱟᱨᱟᱜᱼᱟ ᱟᱨ ᱱᱚᱣᱟ ᱠᱚ ᱞᱤᱭᱮ᱾
ᱟᱪᱪᱷᱟ ᱴᱷᱤᱠ ᱜᱮᱭᱟ ᱱᱚᱝᱠᱟ ᱜᱮ ᱟᱨᱦᱚ ᱜᱟᱞᱢᱟᱨᱟᱣ ᱱᱤᱛᱚᱜ ᱫᱚ ᱦᱟᱸᱜ ᱛᱷᱳᱲᱟ ᱵᱤᱡᱤ ᱧᱚᱜ ᱜᱮᱭᱤᱧ ᱢᱮᱥᱮᱡ ᱼᱼ